ᱦᱮᱞᱳ ᱦᱮᱭ ᱡᱚᱦᱟᱨ ᱜᱮ ᱜᱚᱝᱠᱮ!
ᱦᱮᱸ ᱡᱚᱦᱟᱨ ᱡᱚᱦᱟᱨ᱾
ᱡᱚᱦᱟᱨ ᱡᱚᱦᱟᱨ᱾ ᱱᱟᱯᱟᱭ ᱜᱮᱭᱟᱢ ᱛᱚ?
ᱦᱮᱸ ᱱᱟᱯᱟᱭ ᱜᱮ ᱟᱵᱮᱱ ᱜᱮ?
ᱟᱞᱤᱧ ᱦᱚᱸᱞᱤᱧ ᱱᱟᱯᱟᱭ ᱜᱮᱭᱼᱟ᱾
ᱦᱚᱸ ᱵᱮᱥ ᱜᱮ ᱛᱟᱦᱮᱱ ᱵᱮᱱ᱾ ᱛᱚ ᱚᱲᱟᱜ ᱠᱚᱨᱮᱱ ᱫᱚᱠᱚ ᱱᱟᱯᱟᱭ ᱜᱮᱭᱟ ᱥᱮ ᱟᱹᱣᱨᱤ?
ᱦᱚᱭ ᱦᱚᱭ ᱱᱟᱯᱟᱭ ᱱᱟᱯᱟᱭ ᱩᱱᱠᱩ ᱦᱚᱸ ᱵᱮᱥ ᱜᱮᱭᱟ ᱠᱩ᱾
ᱚᱻᱻ᱾ ᱦᱮᱸ ᱫᱟᱠᱟ ᱠᱚᱫᱚ ᱡᱚᱢ ᱵᱟᱲᱟ ᱦᱩᱭᱱᱟ ᱥᱮ ᱵᱟᱝ?
ᱵᱟᱝ ᱦᱩᱭ ᱠᱟᱱᱟ᱾
ᱵᱟᱝ ᱦᱩᱭ ᱠᱟᱱᱼᱟ᱾
ᱟᱪᱪᱷᱟ ᱜᱚᱝᱠᱮ ᱢᱤᱫᱴᱮᱡ ᱠᱟᱛᱷᱟ ᱟᱹᱞᱤᱧ ᱞᱤᱧ ᱫᱤᱥᱟᱹᱣ ᱟᱠᱟᱜᱼᱟ, ᱦᱳᱭ
ᱦᱮᱸ ᱞᱟᱹᱭᱵᱮᱱ᱾
ᱛᱚ ᱟᱹᱞᱤᱧ ᱢᱤᱫᱴᱮᱱ ᱞᱤᱧ ᱢᱮᱱᱟᱹᱧ ᱠᱩᱠᱞᱤ ᱞᱤᱧ ᱫᱚᱦᱚᱭᱮᱫᱼᱟ,
ᱮᱸ᱾
ᱡᱮᱜ ᱟᱵᱩ ᱱᱚᱣᱟ ᱚᱠᱟ ᱟᱵᱩᱣᱟᱜ ᱫᱤᱥᱟᱹᱢ ᱨᱮ ᱥᱮ ᱡᱚᱛᱚ ᱡᱟ ᱜᱟ ᱨᱮᱜᱤ ᱢᱳᱵᱟᱭᱤᱞ ᱨᱮᱭᱟᱜ ᱯᱨᱚᱭᱳᱡᱚᱱ ᱟᱵ ᱤᱭᱟᱹ ᱢᱳᱵ ᱵᱟᱭᱤᱞ ᱨᱮᱭᱟᱜ ᱡᱟᱹᱨᱩᱲ ᱫᱚ ᱪᱮᱫ ᱢᱮᱱᱟᱜᱼᱟ?
ᱢᱳᱵᱟᱭᱤᱞ ᱨᱮᱭᱟᱜ ᱡᱟᱹᱨᱩᱲ?
ᱦᱳᱭ ᱦᱳᱭ, ᱟᱵᱩ ᱢᱳᱵᱟᱭᱤᱞ ᱨᱮᱭᱟᱜ ᱡᱟᱹᱨᱩᱲ ᱪᱮᱫ ᱢᱮᱱᱟᱜ ᱛᱟᱵᱚᱱᱼᱟ? ᱱᱚᱣᱟ ᱠᱟᱹᱴᱤᱡ ᱛᱷᱚᱲᱟ ᱞᱟᱹᱭ ᱧᱚᱜ ᱵᱮᱱ᱾
ᱢᱳᱵᱟᱭᱤᱞ ᱨᱮᱱᱟᱜ ᱡᱟᱹᱨᱩᱲ ᱵᱚᱞᱛᱮ ᱜᱮᱞᱮ ᱫᱚ ᱢᱳᱵᱟᱭᱤᱞ ᱛᱟᱦᱮᱸᱱ ᱠᱷᱟᱱᱡ ᱢᱤᱫᱴᱮᱡ ᱢᱟᱱᱮ ᱪᱮᱫᱤᱧ ᱢᱮᱱᱮᱫ ᱛᱟᱦᱮᱸᱫ, ᱨᱚᱯᱚᱲ ᱵᱟᱞᱟ ᱠᱚ ᱨᱚᱯᱚᱲ ᱞᱟᱹᱜᱤᱫ ᱢᱤᱫᱴᱮᱡ ᱥᱩᱵᱤᱫᱟ ᱧᱟᱢᱚᱜᱼᱟ, ᱤᱱᱟᱹ ᱵᱟᱫ ᱡᱟᱦᱟᱸᱜ ᱡᱟᱦᱟᱸᱱᱟᱜ ᱠᱩ ᱵᱟᱲᱟᱭ ᱧᱟᱢᱚᱜᱼᱟ ᱡᱮ ᱚᱠᱟᱨᱮ ᱪᱮᱜ ᱦᱳᱭᱳᱜ ᱠᱟᱱᱟ ᱚᱠᱟᱨᱮ ᱪᱮᱫ ᱫᱤᱥᱟᱹᱢ ᱨᱮ ᱪᱮᱫ ᱜᱷᱚᱴᱚᱱᱟ ᱜᱷᱚᱴᱟᱣᱱᱟ ᱚᱱᱟ ᱠᱚ ᱵᱟᱲᱟᱭ ᱧᱟᱢᱚᱜᱼᱟ ᱯᱷᱳᱱ ᱦᱤᱥᱟᱹᱵ ᱛᱮ᱾
ᱦᱳᱭ᱾
ᱦᱩᱸ᱾
ᱢᱳᱵᱟᱭᱤᱞ ᱛᱟᱦᱮᱸᱱ ᱠᱷᱟᱱ ᱪᱮᱫ ᱡᱟᱹᱨᱩᱲ ᱯᱟᱲᱟᱜ ᱠᱟᱱᱟ ᱥᱮ ᱪᱮᱫ ᱫᱚ ᱥᱩᱵᱤᱫᱟ ᱦᱩᱭᱱᱟ ᱪᱮᱫ ᱚᱥᱩᱵᱤᱫᱟ ᱦᱩᱭᱱᱟ, ᱛᱷᱚᱲᱟ ᱠᱟᱹᱴᱤᱜ ᱟᱹᱞᱤᱧ ᱞᱤᱧ ᱞᱟᱹᱭ ᱧᱚᱜᱼᱟ, ᱢᱳᱵᱟᱭᱤᱞ ᱟᱵᱩᱣᱟᱜ ᱢᱮᱱᱟᱜ ᱦᱳᱭ᱾ ᱪᱮᱵᱮᱱ ᱞᱟᱹᱭᱮᱫ ᱠᱟᱱᱟ?
ᱵᱟᱝ ᱵᱟᱹᱞᱤᱧ ᱵᱩᱡ ᱫᱟᱲᱤᱭᱟᱫᱼᱟ ᱪᱮᱫ ᱵᱮᱱ ᱞᱟᱹᱭ ᱠᱮᱫᱟ᱾
ᱦᱳᱭ ᱦᱳᱭ, ᱚᱱᱟ ᱜᱮ ᱞᱤᱧ
ᱛᱷᱚᱲᱟᱜᱮᱡ ᱡᱩᱫᱟᱹ ᱧᱚᱜ ᱢᱟᱱᱮ ᱠᱟᱴ ᱮᱸ ᱢᱟᱱᱮ ᱛᱷᱚᱲᱟ ᱜᱟᱡ ᱦᱮᱸ ᱞᱟᱹᱭ ᱵᱮᱱ ᱞᱟᱹᱭ ᱵᱮᱱ ᱟᱸᱢᱚᱢᱚᱜ ᱠᱟᱱ ᱜᱮᱭᱟ᱾
ᱦᱳᱭ ᱦᱳᱭ ᱢᱟᱱᱮ ᱢᱳᱵᱟᱭᱤᱞ ᱛᱟᱦᱮᱸᱱᱚᱜ ᱨᱮᱭᱟᱜ ᱥᱩᱵᱤᱫᱟ ᱟᱨ ᱚᱼᱥᱩᱵᱤᱫᱟ ᱡᱮ ᱟᱵᱩ ᱢᱟᱱᱣᱼᱟ ᱡᱤᱵᱚᱱ ᱞᱟᱹᱜᱤᱫ ᱟᱸ ᱡᱤᱭᱚᱱ ᱞᱟᱹᱜᱤᱫ ᱢᱳᱵᱟᱭᱤᱞ ᱫᱚ ᱛᱤᱱᱟᱹᱜ ᱡᱟᱹᱨᱩᱲᱟᱜ ᱢᱮᱱᱟᱜᱼᱟ ᱚᱱᱟ ᱠᱷᱟᱹᱴᱤᱡ ᱛᱷᱚᱲ ᱜᱟᱱ ᱞᱤᱧ ᱞᱟᱹᱭᱫᱟ ᱢᱳᱵᱟᱭᱤᱞ ᱛᱮᱫᱚ ᱟᱵᱩ ᱟᱹ ᱠᱟᱛᱷᱟ ᱠᱚᱵᱩᱱ ᱨᱚᱯᱚᱲ ᱫᱟᱲᱤᱭᱟᱜ ᱠᱟᱱᱟ ᱵᱩᱱ ᱟᱹ ᱥᱮ ᱟᱵᱩ ᱵᱟᱝ ᱵᱟᱰᱟᱭᱟᱜ ᱵᱚᱥᱛᱩ ᱟᱹᱵᱩ ᱱᱮᱴ ᱠᱚᱨᱮ ᱵᱩᱱ ᱥᱟᱨᱪ ᱫᱟᱵᱩᱱ ᱧᱮᱞ ᱫᱟᱹᱵᱩᱱ, ᱟᱨ ᱥᱟᱺᱜᱤᱧ ᱠᱷᱚᱱ ᱦᱚᱸ ᱟᱹ ᱵᱩ ᱟᱹ ᱦᱤᱨᱤ ᱦᱤᱯᱤᱨᱤ ᱫᱟᱲᱤᱜ ᱠᱟᱱᱟ ᱵᱩᱱ ᱡᱮᱞᱮᱠᱟ ᱵᱤᱰᱤᱭᱳ ᱵᱩᱱ ᱠᱚᱞ ᱫᱟ ᱛᱮ ᱟᱵᱚᱣᱟᱜ ᱯᱷᱮᱥ ᱠᱚᱵᱩᱱ ᱧᱮᱞ ᱧᱟᱢ ᱦᱚᱪᱚᱭ ᱫᱟᱹᱵᱩᱱ᱾ ᱟᱨ ᱠᱷᱚᱵᱚᱨ ᱠᱚᱵᱩᱱ ᱵᱟᱲᱟᱭ ᱫᱟᱲᱮᱭᱟᱜ ᱠᱟᱱᱟ ᱡᱮ ᱟᱯᱮ ᱡᱟᱜᱟ ᱨᱮ ᱪᱮᱫ ᱦᱩᱭ ᱠᱟᱱᱟ, ᱟᱞᱮ ᱡᱟᱜᱟ ᱨᱮ ᱪᱮᱫ ᱦᱩᱭᱩᱜ ᱠᱟᱱᱟ, ᱦᱳᱭ ᱥᱮ ᱤᱱᱟᱹ ᱛᱟᱭᱱᱚᱢ ᱵᱩᱣᱟᱜ ᱵᱚᱥᱛᱩ ᱡᱟᱦᱟᱸᱱᱟᱜ ᱵᱩᱱ ᱠᱩᱞ ᱫᱟᱵᱩᱱ ᱟᱵᱩ ᱠᱩᱞ ᱜᱚᱫ ᱠᱟᱜ ᱦᱚᱸ ᱢᱳᱵᱟᱭᱤᱞ ᱛᱮ ᱜᱮ ᱵᱚᱱ ᱠᱩᱞ ᱫᱟ ᱡᱮᱞᱮᱠᱟ ᱡᱤᱢᱮᱞ ᱛᱮ, ᱤᱢᱮᱞ ᱠᱚᱛᱮ, ᱴᱩᱭᱤᱴ ᱠᱚᱛᱮ, ᱥᱮ ᱠᱷᱚᱵᱚᱨ ᱠᱩ ᱰᱚᱠᱚᱢᱮᱱᱥ ᱱᱤᱛᱳᱜ ᱪᱮᱫ ᱠᱚᱪᱚᱝ ᱚᱱᱟ ᱵᱚᱱ ᱠᱩᱞ ᱫᱟᱲᱮᱭᱟᱜ ᱠᱟᱱᱟ ᱵᱩᱱ, ᱛᱚ ᱱᱚᱣᱟ ᱜᱤ ᱤᱢᱯᱚᱴᱮᱱᱴ ᱟᱸ ᱥᱮ ᱱᱚᱣᱟ ᱜᱤ ᱟᱵᱩ ᱞᱟᱹᱜᱤᱫ ᱫᱚ ᱵᱷᱟᱜᱤ ᱡᱤᱱᱤᱥ ᱥᱮ ᱵᱷᱟᱹᱜᱤ ᱭᱟᱜ ᱦᱩᱭᱩᱜ ᱠᱟᱱᱟ ᱢᱮᱱ ᱛᱮ, ᱟᱵᱩ ᱢᱳᱵᱟᱭᱤᱞ ᱡᱟᱹᱨᱩᱲ ᱵᱩᱱ ᱠᱟᱱᱟ ᱵᱚᱱ ᱞᱟᱹᱭᱮᱜᱼᱟ᱾ ᱛᱚᱵᱮ ᱚᱠᱚᱭ ᱡᱟᱦᱟᱸᱭ ᱠᱩᱠᱩ ᱢᱮᱱ ᱟᱠᱩ ᱠᱤ ᱟᱸ ᱢᱳᱵᱟᱭᱤᱞ ᱛᱮ ᱟᱞᱮ ᱨᱮᱱ ᱦᱚᱲᱮ ᱵᱟᱹᱲᱤᱡᱚᱜ ᱠᱟᱱᱟ? ᱥᱮ ᱢᱳᱵᱟᱭᱤᱞ ᱡᱟᱹᱥᱛᱤ ᱵᱮᱵᱚᱦᱟᱨ ᱞᱮᱠᱷᱟᱱ ᱵᱷᱟᱹᱜᱤ ᱦᱚᱲ ᱰᱷᱤᱨ ᱠᱩ ᱵᱟᱹᱲᱤᱡᱚᱜ ᱠᱟᱱᱟ? ᱚᱱᱟ ᱪᱮᱫ ᱵᱮᱱ ᱞᱟᱹᱭᱟ ᱪᱤᱠᱟᱹᱛᱮ ᱩᱱᱠᱩ ᱦᱚᱲ ᱠᱩ ᱵᱟᱹᱲᱤᱡᱚᱜ ᱠᱟᱱᱟ?
ᱵᱟᱹᱲᱤᱡ ᱵᱚᱞᱛᱮ ᱜᱤᱞᱮ ᱡᱮᱭᱥᱮ ᱠᱤ ᱢᱟᱱᱮ ᱠᱟᱹᱴᱤᱡ ᱜᱤᱫᱽᱨᱟᱹ ᱥᱮᱫ ᱠᱷᱚᱱ ᱵᱮᱱ ᱥᱟᱵᱽ ᱞᱮᱠᱷᱟᱡ ᱫᱚ ᱩᱱᱠᱩ ᱡᱮᱭᱥᱤ ᱜᱮ ᱜᱮᱱᱛᱩᱜ ᱯᱟᱲᱦᱟᱜ ᱯᱟᱲᱦᱟᱜ ᱞᱟᱭᱮᱯ ᱤᱭᱟᱹ ᱨᱮ ᱱᱤᱛᱚᱜ ᱩᱱᱠᱩ ᱡᱚᱛᱚ ᱢᱳᱵᱟᱭᱤᱞ ᱠᱩ ᱮᱢᱟ ᱠᱩ ᱠᱟᱱᱟ᱾ ᱡᱟᱦᱟᱱᱟᱜ ᱜᱟᱛᱤᱜ ᱞᱟᱹᱜᱤᱫ ᱡᱟᱦᱟᱸᱱᱟᱜ ᱠᱩ ᱨᱟᱜ ᱮᱫ ᱠᱟᱱ ᱠᱷᱟᱱ, ᱚᱱᱟ ᱢᱳᱵᱟᱭᱤᱞ ᱠᱩ ᱮᱢᱟ ᱠᱚ ᱠᱟᱱᱟ᱾ ᱮᱱᱠᱟ ᱛᱮᱜᱮ ᱛᱚ ᱜᱤᱫᱽᱨᱟᱹ ᱫᱚ ᱠᱚ ᱵᱟᱹᱲᱤᱡ ᱪᱟᱵᱟᱜ ᱠᱟᱱᱟ᱾
ᱦᱳᱭ ᱦᱳᱭ ᱴᱷᱤᱠ ᱩᱱᱤ ᱡᱩᱫᱤ ᱠᱟᱹᱴᱤ ᱠᱷᱚᱱ ᱠᱟᱹᱴᱤᱡ ᱠᱷᱚᱱ ᱡᱩᱫᱤ ᱩᱱᱤ ᱢᱳᱵᱟᱭᱤᱞ ᱥᱟᱵᱟᱭ ᱥᱮ ᱥᱟᱵᱟᱭ ᱛᱚ ᱩᱱᱤ ᱫᱚ ᱞᱟᱹᱴᱩ ᱵᱟᱲᱟᱜ ᱛᱤ ᱜᱮ ᱩᱱᱤᱭᱟᱜ ᱢᱚᱱ ᱠᱚ ᱫᱚ
ᱦᱮᱸ ᱮᱴᱟᱜ ᱥᱮᱫ ᱪᱟᱞᱟᱜ ᱛᱟᱭᱟ ᱦᱮᱸ᱿
ᱡᱟᱦᱟᱸ ᱛᱤᱥᱳᱜ ᱚᱞᱚᱜ ᱯᱟᱲᱦᱟᱯ ᱵᱩᱱ ᱵᱷᱮᱡᱟ ᱠᱩᱣᱟ᱾ ᱛᱚ ᱩᱱ ᱥᱚᱢᱚᱭ ᱢᱳᱵᱟᱭᱤᱞ ᱵᱮᱜᱚᱨ ᱛᱮ ᱵᱟᱠᱩ ᱪᱟᱞᱟᱜᱼᱟ᱾ ᱤᱱᱟᱹ ᱛᱟᱭᱱᱚᱢ ᱦᱳᱭ ᱤᱱᱟᱹ ᱛᱮ ᱵᱟᱠᱩ ᱪᱟᱞᱟᱜᱼᱟ ᱟᱨ ᱡᱩᱫᱤ ᱢᱳᱵᱟᱭᱤᱞ ᱠᱩ ᱥᱮ ᱵᱩᱱ ᱮᱢᱟ ᱠᱚᱣᱟ ᱛᱚ, ᱚᱸᱰᱮ ᱢᱟ ᱤᱥᱠᱩᱞ ᱨᱮ ᱮᱞᱟᱣ ᱵᱟᱹᱱᱩᱜᱼᱟ᱾
ᱮᱞᱟᱣ ᱵᱟᱹᱱᱩᱜ ᱟᱠᱟᱫᱟ᱾
ᱦᱳᱭ ᱛᱚᱵᱮ ᱚᱱᱟ ᱛᱮ ᱜᱤᱫᱽᱨᱟᱹ ᱫᱚ ᱟᱹ ᱤᱥᱠᱩᱞ ᱵᱟᱹᱧ ᱤᱭᱟᱹ ᱵᱤᱨᱫᱟᱹᱜᱟᱲ ᱵᱟᱹᱧ ᱪᱟᱞᱟᱜᱼᱟ, ᱵᱚᱨᱚᱝ ᱮᱱᱨᱮᱦᱚᱸ ᱢᱳᱵᱟᱭᱤᱞ ᱤᱧ ᱥᱟᱵ ᱜᱮᱭᱟ᱾ ᱚᱱᱟ ᱠᱚ ᱢᱮᱱᱫᱟ ᱥᱮ ᱛᱚ ᱚᱱᱟ ᱠᱷᱟᱹᱛᱤᱨ ᱜᱤᱫᱽᱨᱟᱹ ᱠᱚ ᱫᱚ ᱡᱟᱹᱥᱛᱤ ᱟᱵᱩ ᱠᱚ ᱫᱚᱵᱩ ᱵᱟᱹᱲᱤᱡᱚᱜ ᱠᱟᱱ ᱛᱟᱵᱩᱱᱟᱠᱩ᱾
ᱦᱩᱸ᱾
ᱛᱚ ᱚᱱᱟᱛᱮ ᱢᱳᱵᱟᱭᱤᱞ ᱫᱚ ᱛᱚᱵᱚ ᱚᱠᱚᱭ ᱠᱩ ᱵᱟᱠᱷᱨᱟ ᱤᱭᱟᱹ ᱭᱟ ᱴᱷᱤᱠᱩᱜᱼᱟ᱾ ᱢᱚᱸᱡᱽ ᱦᱩᱭᱩᱜᱼᱟ ᱥᱮ ᱚᱠᱚᱭ ᱠᱩᱫᱚ ᱥᱟᱵ ᱞᱟᱹᱠᱛᱤ ᱚᱠᱚᱭ ᱠᱚᱫᱚ ᱥᱟᱵ ᱵᱟᱝ ᱞᱟᱹᱠᱛᱤ?
ᱮᱠᱞᱟ ᱦᱮᱞᱳ᱾ ᱦᱮᱞᱳ ᱦᱮᱸ ᱟᱸᱡᱚᱢᱼᱮᱫ ᱠᱟᱱ ᱜᱮᱭᱟ ᱵᱮᱱ? ᱚᱱᱟ ᱫᱚ ᱡᱮᱭᱥᱮ ᱠᱤ ᱟᱹᱞᱤᱧ ᱞᱤᱧ ᱢᱮᱱ ᱚᱪᱩᱭ ᱮᱫᱟ, ᱟᱹᱞᱤᱧᱟᱜ ᱯᱩᱠᱷᱮ ᱡᱟᱦᱟᱸᱴᱟᱜ ᱢᱮᱱ ᱦᱚᱪᱚᱭ ᱮᱫᱟ
ᱦᱳᱭ,
ᱡᱟᱦᱟᱸᱭ ᱩᱱᱠᱩ ᱡᱟᱦᱟᱸᱱᱟᱜ ᱢᱤᱫᱴᱮᱱ ᱠᱮᱨᱤᱭᱟᱨ ᱨᱮ ᱯᱷᱳᱠᱟᱥ ᱵᱟᱠᱩ ᱮᱢᱟᱜᱼᱟ᱾ ᱥᱚᱵᱽ ᱥᱚᱢᱚᱭ ᱩᱱᱠᱩ ᱯᱷᱳᱱ ᱨᱮ ᱠᱩ ᱢᱟᱱᱮ ᱫᱷᱮᱭᱟᱱ ᱠᱚ ᱮᱢᱟᱜᱼᱟ᱾ ᱩᱱᱠᱩ ᱫᱚ ᱢᱟᱱᱮ ᱪᱮᱫ ᱮᱢ ᱢᱮᱱᱟ ᱛᱮ ᱚᱱᱟ ᱯᱷᱳᱱ ᱠᱷᱟᱹᱛᱤᱨ ᱛᱮ ᱩᱱᱠᱩᱣᱟᱜ ᱞᱟᱭᱤᱯᱷ ᱫᱚ ᱯᱩᱨᱟᱹ ᱵᱚᱨᱵᱟᱫ ᱪᱟᱵᱟᱜ ᱠᱟᱱᱟ᱾
ᱦᱩᱸ᱾ ᱦᱳᱭ ᱦᱳᱭ᱾
ᱦᱚᱸ᱾
ᱜᱚᱝᱠᱮ ᱟᱯᱮᱥᱮᱫ ᱫᱟᱜ ᱡᱟᱹᱲᱤᱭ ᱫᱟᱭ ᱥᱮ ᱵᱟᱝ ᱜᱮ?
ᱚ ᱟᱞᱮ ᱥᱮᱫ ᱦᱮᱸ ᱨᱤᱢᱤᱞ ᱨᱤᱢᱤᱞ ᱢᱟᱪᱷᱟ ᱢᱤᱫᱴᱮᱱ
ᱟᱞᱮ ᱥᱮᱫ ᱫᱚᱢᱮ ᱫᱟᱜ ᱮ ᱫᱟᱭ᱾
ᱫᱚᱢᱮ ᱫᱟᱜ ᱮᱫᱟ?
ᱦᱳᱭ ᱦᱳᱭ
ᱦᱩᱸ
ᱦᱩᱸ
ᱦ ᱜᱟᱹᱪᱷᱤ ᱠᱚᱫᱚ ᱯᱮ ᱟᱯᱷᱚᱨ ᱵᱟᱲᱟ ᱠᱮᱫᱟ ᱥᱮ ᱵᱟᱝ?
ᱦᱳᱭ ᱦᱳᱭ ᱦᱳᱭ ᱜᱟᱪᱷᱤ ᱠᱚᱫᱚ ᱟᱯᱷᱚᱨ ᱠᱚ ᱦᱩᱭ ᱟᱠᱟᱱᱟ ᱠᱟᱹᱴᱤᱡ ᱠᱟᱹᱴᱤᱡᱼᱼ ᱠᱟᱹᱴᱤᱡ ᱫᱚ ᱫᱟᱨᱮ ᱟᱠᱟᱱ ᱛᱟᱞᱮᱭᱟ ᱠᱤᱱᱛᱩ ᱵᱮᱥᱤ ᱫᱚ ᱵᱟᱝᱼᱼ ᱠᱟᱹᱴᱤᱡ ᱠᱟᱹᱴᱤᱡ᱾
ᱠᱟᱹᱴᱤᱡ ᱠᱟᱹᱴᱤᱡ
ᱦᱳᱭ ᱦᱳᱭ᱾
ᱦᱩᱸ
ᱦᱮᱸ ᱦᱳᱭ ᱟᱯᱮ ᱠᱚᱫᱚ ᱜᱟᱪᱷᱤ ᱠᱚ ᱫᱟᱨᱮ ᱦᱩᱭᱱᱟ ᱥᱮ?
ᱦᱮ ᱦᱮᱸ
ᱟᱪᱪᱷᱟ ᱟᱪᱪᱷᱟ᱾
ᱟᱨ ᱵᱟᱨ ᱦᱟᱯᱛᱟ ᱵᱟᱨ ᱵᱟᱨ ᱦᱟᱯᱛᱟ ᱛᱟᱦᱮᱸ ᱠᱟᱛᱮ ᱛᱟᱦᱮᱸ ᱞᱮᱱ ᱠᱷᱟᱡ ᱜᱮᱛᱚ ᱨᱚᱦᱚᱭ ᱡᱩᱛᱩᱜᱼᱟ᱾
ᱚᱪᱪᱷᱟ ᱟᱪᱪᱷᱟ ᱟᱪᱷᱟ
ᱦᱩᱸ
ᱟᱫᱚ ᱛᱷᱚᱲᱟ ᱫᱟᱜ ᱵᱟᱝ ᱛᱟᱦᱮᱸ ᱠᱟᱱᱟ ᱛᱚ ᱚᱱᱟᱛᱮ ᱛᱷᱚᱲᱟ ᱞᱮᱴ ᱜᱮᱞᱮ ᱟᱯᱷᱚᱨ ᱠᱮᱫᱟ᱾
ᱟᱞᱮ ᱫᱚ ᱞᱟᱦᱟ ᱨᱮᱜᱮ ᱠᱟᱨᱚᱱ ᱤᱭᱟᱹ ᱟᱞᱮᱫᱚ ᱰᱤᱯ ᱫᱟᱜ ᱛᱮᱼᱼ
ᱦᱳᱭ ᱦᱳᱭ᱾
ᱦᱩᱸ
ᱴᱷᱤᱠ ᱜᱮᱭᱟ ᱴᱷᱤᱠ ᱜᱮᱭᱟ᱾
ᱦᱩᱸ
ᱦᱮᱸ
ᱦᱸ
ᱟᱯᱮᱥᱮᱫ ᱫᱚ ᱠᱷᱮᱛᱤ ᱵᱟᱹᱛᱤ ᱪᱟᱥᱵᱟᱥ ᱫᱚ ᱪᱮᱫ ᱠᱚ ᱪᱟᱹᱞᱩᱜ ᱠᱟᱱᱟ? ᱪᱮᱫ ᱠᱚᱯᱮ ᱪᱟᱥ ᱵᱟᱥ ᱜᱮᱭᱟ?
ᱪᱟᱥᱵᱟᱥ ᱵᱚᱞᱛᱮ ᱜᱮᱞᱮ ᱦᱩᱲᱩ ᱢᱮᱱᱟᱜ ᱠᱟᱫᱟ ᱤᱱᱟᱹ ᱵᱟᱫᱼᱼ ᱟᱹᱞᱩ ᱢᱮᱱᱟᱜ ᱟᱠᱟᱫᱟ ᱜᱩᱦᱩᱢ ᱢᱮᱱᱟᱜ ᱟᱠᱟᱫᱟ᱾ ᱛᱩᱲᱤ ᱢᱮᱱᱟᱜ ᱟᱠᱟᱫᱟ ᱤᱱᱟᱹ ᱠᱚᱜᱮ᱾
ᱦᱳᱭ ᱟᱞᱮ ᱥᱮᱫ ᱦᱚᱸ ᱯᱟᱴ ᱠᱩᱠᱩ ᱪᱟᱥ ᱜᱮᱭᱟᱞᱮ ᱦᱩᱲᱩ ᱞᱮ ᱪᱟᱥ ᱜᱮᱭᱟ᱾ ᱛᱤᱞ ᱠᱚᱞᱮ ᱪᱟᱥ ᱜᱮᱭᱟ ᱛᱚ ᱪᱟᱥ ᱟᱵᱟᱫ ᱠᱚᱫᱚ ᱵᱷᱟᱜᱮ ᱜᱮ ᱦᱩᱭᱩᱜ ᱛᱟᱠᱩᱼᱼ
ᱦ
ᱤᱱᱟᱹ ᱛᱟᱭᱱᱚᱢ ᱟᱯᱮ ᱥᱮᱫ ᱫᱚ ᱪᱮᱫ ᱞᱮᱠᱟ ᱛᱤᱨᱤᱥᱮ ᱡᱩᱱ ᱫᱚ ᱪᱮᱫ ᱞᱮᱠᱟ ᱯᱮ ᱢᱟᱱᱟᱣ ᱜᱮᱭᱟ?
ᱟᱞᱮᱥᱮᱫ ᱛᱤᱨᱤᱥᱮ ᱡᱩᱱ ᱫᱚ ᱱᱚᱜᱚᱭ ᱢᱤᱫ ᱜᱷᱟᱹᱲᱤᱡ ᱯᱚᱨ ᱞᱟᱦᱟ ᱨᱮᱜᱮᱞᱤᱧ ᱦᱮᱡ ᱮᱱᱟ ᱚᱸᱰᱮ ᱢᱤᱴᱤᱝ ᱦᱩᱭᱩᱜ ᱠᱟᱱ ᱛᱟᱦᱮᱫᱼᱟ᱾ ᱵᱮᱥ ᱢᱚᱸᱡᱽ ᱜᱮ ᱦᱩᱭᱩᱜᱼᱟ ᱠᱟᱨᱚᱱ ᱢᱟᱱᱮ ᱯᱨᱳᱜᱨᱟᱢ ᱵᱟᱞᱮ ᱵᱟᱞᱮ ᱫᱚᱦᱚᱭᱮᱫᱟ ᱟᱞᱮ ᱚᱱᱟ ᱧᱤᱫᱟᱹ ᱱᱟᱭᱤᱴ ᱯᱨᱳᱜᱨᱟᱢ ᱡᱟᱦᱟᱸᱴᱟᱜᱼᱼ ᱴᱟ ᱵᱟᱝ ᱦᱩᱭᱩᱜᱼᱟ᱾
ᱦᱳᱭ ᱦᱳᱭ ᱦᱳᱭ ᱱᱟᱭᱤᱴ ᱯᱨᱳᱜᱨᱟᱢ ᱫᱚᱦᱚ ᱫᱚ ᱵᱟᱭ ᱜᱟᱱᱚᱜᱼᱟ᱾
ᱵᱟᱭ ᱜᱟᱱᱚᱜᱼᱟ ᱚᱱᱟ ᱛᱮᱜᱮ ᱛᱤᱱ ᱜᱟᱞ ᱦᱩᱸ, ᱩᱱᱟᱹᱜ ᱩᱱ ᱦᱤᱞ ᱩᱱ ᱦᱤᱞᱳᱜ ᱫᱤᱱ ᱛᱮᱫ ᱫᱚ ᱵᱟᱝ ᱫᱚᱦᱚ ᱞᱮᱱᱠᱷᱟᱡ ᱜᱮ ᱵᱮᱥ ᱤᱧᱟᱹᱜ ᱯᱚᱠᱠᱷᱮ
ᱦᱳᱭ ᱦᱳᱭ ᱡᱮᱞᱮᱠᱟ ᱟᱵᱚ ᱵᱚᱱ ᱢᱮᱱ ᱜᱮᱭᱟ ᱛᱤᱨᱤᱥᱮ ᱡᱩᱱ ᱫᱚ ᱢᱤᱫᱴᱮᱡᱼᱼ ᱨᱟᱹᱥᱠᱟᱹ ᱨᱮᱭᱟᱜ ᱫᱤᱱ ᱫᱚ ᱵᱟᱝ ᱠᱟᱱ ᱛᱟᱵᱚᱱᱟ ᱮᱱᱮᱡ ᱥᱮᱨᱮᱧ ᱨᱮᱭᱟᱜ ᱫᱚ ᱞᱟᱹᱠᱛᱤᱼᱼ ᱦᱳᱭ ᱮᱱᱮᱡ ᱥᱮᱨᱮᱧ ᱨᱮᱭᱟᱜ ᱞᱟᱹᱠᱛᱤ ᱢᱟ ᱵᱟᱹᱱᱩᱜᱼᱟ ᱛᱚ ᱚᱱᱟ ᱪᱤᱠᱟᱼᱼ ᱟᱵᱚ ᱛᱷᱚᱲᱟ ᱜᱟᱱ, ᱟᱞᱮ ᱥᱮᱫ ᱫᱚ ᱢᱟᱱᱮ ᱱᱚᱝᱠᱟ ᱞᱮ ᱢᱟᱱᱟᱣᱟ ᱟᱨᱠᱤ ᱵᱚᱸᱜᱟ ᱵᱩᱨᱩ ᱠᱚ ᱮᱦᱚᱵ ᱠᱟᱛᱮᱫ ᱛᱷᱚᱲᱟ ᱜᱟᱱ ᱟ ᱥᱮᱫᱟᱭ ᱠᱟᱹᱦᱤᱱᱤ ᱠᱚ ᱛᱷᱚᱲᱟ ᱜᱟᱱ ᱠᱟᱹᱴᱤᱡ ᱢᱟᱨᱮ ᱦᱟᱯᱲᱟᱢ ᱠᱚᱠᱚ ᱞᱟᱹᱭ ᱧᱚᱜᱼᱟ᱾ ᱛᱚ ᱤᱱᱟᱹ ᱠᱷᱟᱱ ᱜᱮ ᱪᱟᱵᱟᱜᱼᱟ, ᱢᱩᱪᱟᱹᱫ᱾
ᱦᱮᱸ ᱟᱞᱮ ᱥᱮᱫ ᱦᱚᱸ ᱚᱱᱠᱟ ᱜᱮ ᱢᱟᱱᱮ ᱪᱮᱫ ᱞᱮᱠᱟ ᱠᱟᱹᱴᱤᱡ ᱠᱟᱹᱴᱤᱡ ᱜᱤᱫᱽᱨᱟᱹ ᱠᱚᱣᱟᱜ ᱡᱮᱭᱥᱮ ᱠᱤ ᱵᱟᱨᱚ ᱵᱚᱪᱷᱚᱨ ᱠᱷᱚᱱ ᱞᱟᱛᱟᱨ ᱩᱱᱠᱩᱣᱟᱜ ᱥᱯᱳᱨᱴᱥ ᱠᱚ ᱦᱩᱭ ᱦᱩᱭ ᱦᱚᱪᱚᱭ ᱟᱞᱮ ᱛᱟᱯᱚᱨ ᱟᱹᱛᱩ ᱟᱹᱛᱩ ᱞᱮ ᱟᱪᱩᱨᱚᱜᱼᱟ᱾ ᱢᱤᱫᱴᱮᱱ ᱯᱨᱚᱵᱷᱟᱛ ᱯᱷᱮᱨᱤ ᱵᱚᱞᱛᱮ ᱜᱮᱞᱮ, ᱚᱱᱟ ᱢᱟᱱᱮ ᱦᱚᱲ ᱞᱮ ᱫᱮᱞᱟᱣ ᱟᱠᱚᱣᱟ ᱫᱮᱞᱟ ᱦᱤᱡᱩᱜ ᱯᱮ ᱱᱚᱛᱮ
ᱦᱳᱭ᱾
ᱤᱱᱟ ᱜᱮ ᱯᱨᱳᱜᱨᱟᱢ ᱫᱚ ᱵᱟᱞᱮ ᱫᱚᱦᱚ ᱦᱚᱪᱚᱭ ᱮᱫᱟ᱾
ᱚᱸ᱾
ᱦᱩᱭᱩᱜ ᱜᱮᱭᱟ, ᱟᱯᱮ ᱴᱷᱮᱡ?
ᱟᱞᱮᱥᱮᱫ ᱫᱚ ᱯᱨᱳᱜᱨᱟᱢ ᱠᱚᱫᱚ ᱩᱱᱟᱹᱜ ᱜᱟᱱ ᱮᱱᱮᱡ ᱨᱟᱹᱥᱠᱟᱹ ᱠᱚᱫᱚ ᱵᱟᱝ ᱛᱟᱦᱮᱱᱟ᱾ ᱮᱱᱮᱡ ᱥᱮᱨᱮᱧ ᱠᱚᱫᱚ ᱵᱟᱝ ᱛᱟᱦᱮᱱᱟ᱾ ᱵᱟᱹᱠᱤ ᱦᱚᱲ ᱠᱚᱫᱚ ᱠᱚ ᱡᱟᱣᱨᱟᱜ ᱜᱮᱭᱟ᱾ ᱢᱤᱫ ᱢᱤᱴᱤᱝ ᱠᱚᱫᱚ ᱦᱩᱭᱩᱜ ᱜᱮᱭᱟ᱾ ᱟᱨ ᱥᱯᱳᱨᱴᱥ ᱠᱚᱦᱚᱸ ᱛᱷᱚᱲᱟ ᱛᱷᱚᱲᱟ ᱠᱟᱹᱴᱤᱡ ᱠᱟᱹᱴᱤᱡ ᱫᱚᱠᱚ ᱫᱚᱦᱚᱭ ᱜᱮᱭᱟ ᱠᱚ ᱵᱚᱞᱮ, ᱡᱚᱛᱚ ᱦᱚᱲ ᱜᱮ ᱟᱞᱮ ᱥᱮᱫ ᱦᱚᱸ᱾
ᱟᱨ ᱟᱞᱮ ᱴᱷᱮᱡ ᱟᱞᱮᱥᱮᱫ ᱫᱚ ᱱᱚᱛᱮ ᱫᱚ ᱵᱚᱞᱛᱮ ᱜᱮᱞᱮ ᱱᱤᱛᱚᱜ ᱡᱮᱭᱥᱮ ᱠᱤ ᱡᱚᱛᱚ ᱟᱫ ᱟᱫ ᱪᱟᱞᱟᱜ ᱠᱟᱱ ᱛᱟᱵᱚᱱᱟ᱾ ᱢᱤᱫ ᱥᱮᱫ᱾ ᱠᱷᱚᱡ ᱫᱚᱝ ᱠᱟᱱ, ᱞᱟᱜᱽᱲᱮ ᱠᱟᱱ, ᱫᱟᱸᱥᱟᱭ ᱠᱟᱱ, ᱡᱚᱛᱚᱣᱟᱜ ᱪᱟᱞᱟᱜ ᱠᱟᱱᱟ᱾ ᱤᱱᱟᱹ ᱵᱟᱠᱷᱟᱨᱟ ᱛᱮ ᱢᱤᱫᱴᱮᱡ ᱟᱞᱮ ᱤᱭᱟᱹ ᱞᱮ ᱫᱚᱦᱚ ᱦᱚᱪᱚ ᱟᱠᱟᱫᱟ᱾ ᱢᱟᱱᱮ ᱢᱟᱱᱮ ᱫᱚᱥᱴᱤ ᱥᱮ ᱠᱩᱲᱤᱴᱤ ᱫᱚᱞ ᱞᱮ ᱦᱟᱛᱟᱣ ᱠᱚᱣᱟ᱾ ᱜᱚᱱᱚᱱᱟ ᱵᱟᱝ ᱜᱚᱴᱟᱣ ᱠᱟᱱᱟ᱾ ᱟᱫᱚ ᱤᱱᱟᱹ ᱠᱚ ᱵᱟᱠᱷᱨᱟ ᱡᱟᱦᱟᱸᱭ ᱧᱩᱛᱩᱢ ᱯᱮ ᱱᱚᱛᱤ ᱵᱷᱚᱠᱛᱚᱭᱟ ᱩᱱ ᱡᱚᱛᱚ ᱦᱚᱲ ᱟᱞᱮ ᱴᱷᱮᱱ ᱯᱮ ᱡᱳᱜᱟᱡᱳᱜᱟ᱾ ᱤᱱᱟ ᱠᱚ ᱛᱚ ᱤᱱᱟᱹ ᱠᱚᱦᱚᱛᱚ ᱟᱫ ᱪᱟᱞᱟᱜ ᱠᱟᱱ ᱛᱟᱵᱚᱱᱟ᱾ ᱛᱤᱦᱤᱧ ᱜᱟᱯᱟ ᱩᱱᱠᱩ ᱠᱟᱹᱴᱤᱡ ᱡᱟᱦᱟᱸᱭ ᱠᱚᱣᱟ ᱦᱟᱨᱟ ᱜᱤᱫᱽᱨᱟᱹ ᱛᱟᱵᱩ ᱱᱩᱠᱩ ᱪᱤᱠᱟ ᱠᱚ ᱧᱮᱞ ᱪᱮᱫᱟ᱾
ᱦᱳᱭ ᱦᱳᱭ ᱦᱳᱭ᱾
ᱦᱮᱸ ᱫᱤᱱ ᱫᱤᱱ ᱛᱮᱵᱮᱱ ᱧᱮᱞ ᱤᱫᱤ ᱞᱮᱠᱷᱟᱱ ᱧᱮᱞ ᱦᱮᱸ
ᱦᱟᱨᱟ ᱜᱤᱫᱽᱨᱟᱹ ᱪᱮᱫ ᱞᱮᱠᱟ ᱞᱮᱠᱟ ᱛᱮᱠᱚ ᱧᱟᱢᱟ᱾ ᱩᱱᱠᱩ ᱢᱟ ᱵᱟᱠᱚ ᱵᱟᱰᱟᱭᱟ᱾ ᱥᱮᱫᱟᱭᱟᱜ ᱠᱟᱹᱦᱱᱤ ᱱᱟᱜᱟᱢ ᱠᱚ ᱪᱮᱫ ᱠᱚ ᱵᱟᱠᱚ ᱵᱟᱰᱟᱭᱟ᱾ ᱛᱚ ᱚᱱᱟ ᱠᱷᱟᱹᱛᱤᱨ ᱱᱤᱛᱚᱜ ᱫᱚ ᱚᱱᱟ ᱠᱚᱫᱚ ᱥᱮᱬᱟ ᱠᱚ ᱞᱟᱹᱜᱤᱫ ᱫᱚ ᱟᱯᱱᱟᱨᱟᱜ ᱜᱮ ᱫᱟᱭᱤᱛᱛᱚ᱾
ᱟᱯᱱᱟᱨᱟᱜ ᱜᱮ ᱫᱟᱭᱤᱛᱛᱚ ᱢᱮᱱᱟᱜᱼᱟ᱾
ᱦᱳᱭ᱾
ᱦᱩᱸ᱾ ᱛᱤᱦᱤᱧ ᱜᱟᱯᱟ ᱵᱮᱱ ᱧᱮᱞ ᱤᱫᱤ ᱠᱷᱟᱡ ᱢᱤᱫ ᱢᱤᱫ ᱥᱮᱫ ᱠᱷᱚᱡ ᱡᱚᱛᱚ ᱧᱮᱞ ᱟᱫᱚᱜ ᱠᱟᱱᱟ᱾
ᱦᱳᱭ ᱦᱳᱭ ᱢᱤᱫ ᱥᱮᱫ ᱠᱷᱚᱱ ᱡᱚᱛᱚ ᱧᱮᱞ ᱟᱫᱚᱜ ᱠᱟᱱᱟ᱾
ᱦᱩᱸ᱾ ᱚᱠᱟ ᱡᱟᱭᱜᱟ ᱨᱮ ᱞᱟᱦᱟᱛᱮ ᱧᱮᱞᱵᱚᱱ ᱥᱚᱨᱦᱟᱭ, ᱥᱚᱨᱦᱟᱭ ᱨᱮ ᱛᱩᱢᱫᱟᱜ ᱴᱟᱢᱟᱠ ᱛᱮᱜᱮ ᱠᱚ ᱮᱱᱮᱡᱚᱜ ᱠᱟᱱ ᱛᱟᱦᱮᱸᱱᱟ᱾ ᱛᱮᱦᱤᱧ ᱜᱟᱯᱟ ᱚᱱᱠᱟ ᱵᱟᱹᱱᱩᱜᱼᱟ᱾
ᱵᱟᱝ ᱦᱩᱭᱩᱜ ᱠᱟᱱᱟ, ᱦᱳᱭ ᱦᱳᱭ᱾
ᱵᱟᱝ ᱦᱩᱭᱩᱜ ᱠᱟᱱᱟ᱾
ᱦᱩᱸ᱾
ᱦᱚᱸ᱾
ᱦᱮᱸ ᱚᱱᱠᱟ ᱜᱮ ᱟᱞᱮ ᱥᱮᱫ ᱫᱚ ᱛᱩᱢᱫᱟᱜ ᱴᱟᱢᱟᱠ ᱦᱚᱸ ᱡᱟᱹᱥᱛᱤ ᱫᱚ ᱵᱟᱠᱚ ᱤᱭᱟᱭ ᱭᱟ ᱵᱮᱵᱚᱦᱟᱨᱟ ᱛᱚ ᱮᱱ ᱨᱮᱦᱚ ᱠᱤᱪᱷᱩ ᱠᱤ ᱠᱤᱪᱷᱩ ᱡᱟᱜᱟ ᱠᱚᱨᱮ ᱫᱚ ᱵᱮᱵᱚᱦᱟᱨ ᱜᱮᱭᱟᱞᱮ, ᱛᱩᱢᱫᱟᱹᱜ ᱴᱟᱢᱟᱠ ᱜᱤ᱾
ᱠᱤᱪᱷᱩᱜ ᱠᱤᱪᱷᱩ ᱠᱤᱪᱷᱩ ᱡᱟᱭᱜᱟᱨᱮ ᱵᱮᱵᱚᱦᱟᱨ ᱦᱩᱭᱩᱜ ᱜᱮᱭᱟ ᱚᱱᱟ ᱵᱟᱝ ᱛᱟᱦᱮᱸ ᱞᱮᱱᱠᱷᱟᱱ ᱵᱟᱢ ᱫᱟᱲᱮᱭᱟᱜᱼᱟ, ᱚᱱᱟ ᱚᱱᱟ ᱠᱟᱹᱢᱤ ᱵᱟᱢ ᱛᱟᱵ ᱫᱟᱲᱮᱭᱟᱜᱼᱟ᱾ ᱡᱮᱭᱥᱮᱠᱤ ᱟᱵᱚ ᱜᱚᱡᱚᱜ ᱨᱮ ᱠᱟᱱ ᱵᱷᱟᱰᱟᱱ ᱨᱮ ᱠᱟᱱ ᱛᱩᱢᱫᱟᱹᱜ ᱴᱟᱢᱟᱠ ᱫᱚ ᱞᱟᱜᱟᱜ ᱜᱮᱭᱟ, ᱟᱢ ᱜᱚᱡᱩᱜ ᱨᱮᱦᱚ ᱞᱟᱜᱟᱜ ᱜᱮᱭᱟ᱾ ᱦᱮ ᱵᱟᱯᱞᱟ ᱨᱮᱦᱚ ᱞᱟᱜᱟᱜᱼᱟ, ᱡᱷᱚᱛᱚ ᱨᱮᱜᱮ ᱞᱟᱜᱟᱜᱼᱟ᱾
ᱞᱟᱜᱟᱜ-ᱟ ᱦᱳᱭ᱾
ᱦᱩᱸ᱾
ᱤᱱᱠᱟ ᱜᱮ ᱦᱩᱭᱩᱜ ᱦᱳᱭ ᱦᱳᱭ ᱡᱚᱢ ᱫᱚ ᱦᱩᱭᱱᱟ?
ᱟᱢᱫᱚ ᱡᱚᱢ ᱦᱩᱭ ᱫᱟ ᱥᱮ ᱵᱟᱝ?
ᱟᱹᱣᱨᱤ᱾
ᱦᱚ ᱦᱚ ᱦᱳᱭ ᱦᱳᱭ ᱦᱳᱭ᱾
ᱛᱚᱵᱮ ᱮᱢᱚᱱ ᱜᱤ ᱜᱚᱝᱠᱮ ᱟᱯᱮ ᱥᱮᱫ ᱫᱚ ᱢᱮᱱᱟᱜ ᱢᱮᱭᱟ ᱦᱳᱭ ᱥᱮ,
ᱦᱮᱸ ᱦᱮᱸ᱾
ᱦᱚ ᱦᱳᱭ᱾ ᱢᱟ ᱴᱷᱤᱠ ᱜᱮᱭᱟ᱾
ᱦᱮᱸ ᱦᱮᱸ᱾
ᱟᱨ ᱦᱮᱸ ᱴᱷᱤᱠ ᱜᱮᱭᱟ᱾
ᱴᱷᱤᱠ ᱜᱮ
ᱟᱯᱮ ᱥᱮᱫ ᱢᱟ ᱵᱟᱭ ᱫᱟᱜ ᱮ ᱠᱟᱱᱟ, ᱟᱞᱮ ᱥᱮᱫ ᱢᱚᱛᱚᱡ ᱮ ᱫᱟᱜ ᱫᱟ, ᱟᱯᱮ ᱥᱮᱜ ᱢᱟ ᱜᱟᱨᱚᱢ ᱥᱤᱛᱩᱝ ᱚᱱᱮ ᱵᱷᱟᱜ ᱵᱷᱟᱜ ᱡᱟᱜ ᱡᱟᱜᱟ ᱡᱟᱜᱟ ᱨᱮ ᱫᱟᱜ ᱫᱟᱭ, ᱟᱰᱤ ᱡᱳᱨᱮ ᱫᱟᱜ ᱫᱟᱭ ᱟᱰᱤ ᱛᱟᱯᱤᱥ ᱰᱷᱤᱨ ᱜᱮ ᱫᱟᱜ ᱫᱟᱭ᱾